ᱡᱚᱦᱟᱨ ᱜᱮ ᱜᱚᱢᱠᱮ
ᱚᱸ ᱱᱟᱯᱟᱭ ᱵᱟᱲᱟᱭ ᱜᱮᱭᱟᱢ ᱛᱚ?
ᱮᱠᱫᱚᱢ ᱱᱟᱯᱟᱭ ᱵᱟᱲᱟ ᱜᱮ ᱟᱢᱜᱮ ᱚᱠᱟ ᱞᱮᱠᱟ᱾ ᱟᱪᱪᱷᱟ ᱛᱟᱦᱚᱞᱮ ᱜᱚᱝᱠᱮ ᱢᱮᱱᱫᱟᱹᱧ ᱨᱚᱲ ᱠᱚ ᱯᱩᱥᱴᱟᱹᱣ ᱥᱟᱺᱦᱤᱡ ᱟᱸᱡᱚᱢᱚᱜ ᱠᱟᱱᱟ᱾
ᱦᱮᱸ ᱜᱚᱝᱠᱮ ᱨᱚᱲ ᱠᱚᱦᱚᱸ ᱟᱹᱰᱤ ᱯᱩᱥᱴᱟᱹᱣ ᱥᱟᱺᱦᱤᱡ ᱜᱮᱧ ᱟᱸᱡᱚᱢᱮᱫ ᱛᱟᱢᱟ ᱟᱹᱰᱤ ᱢᱚᱸᱡᱽ ᱜᱮ ᱟᱨ ᱤᱧᱟᱹᱜ ᱨᱚᱲ ᱠᱚ ᱪᱮᱫ ᱞᱮᱠᱟᱢ ᱟᱸᱡᱚᱢᱫᱟ ᱱᱟᱯᱟᱭ ᱵᱟᱲᱟ ᱜᱮᱭᱟ ᱛᱚ ᱢᱚᱸᱡᱽ ᱜᱮᱢ ᱟᱸᱡᱚᱢ ᱮᱫᱟᱛᱚ
ᱜᱮ ᱯᱩᱥᱴᱟᱹᱣ ᱥᱟᱹᱦᱤᱡ ᱜᱮ ᱠᱳᱱᱳ ᱦᱟᱱᱟ ᱱᱤᱭᱟᱹ ᱮᱴᱟᱜᱟᱜ ᱥᱚᱵᱫᱚ ᱤᱭᱟᱹ ᱠᱚᱫᱚ ᱥᱟᱣᱩᱱᱰ ᱠᱚᱫᱚ ᱵᱟᱝ ᱟᱸᱡᱚᱢᱚᱜ ᱠᱟᱱᱟ᱾
ᱤᱧ ᱦᱚᱸ ᱟᱢᱟᱜ ᱥᱩᱨ ᱠᱚᱨᱮᱱᱟᱜ ᱦᱚᱸ ᱡᱟᱦᱟᱸ ᱯᱨᱚᱠᱤᱛᱤ ᱨᱮᱱᱟᱜ ᱟᱣᱟᱡᱽ ᱠᱚᱦᱚᱸ ᱢᱤᱫᱴᱟᱝ ᱦᱚᱸ ᱵᱟᱹᱧ ᱟᱸᱡᱚᱢ ᱧᱟᱢᱮᱫᱫᱟ ᱟᱹᱰᱤ ᱨᱤᱞᱟᱹᱢᱟᱲᱟᱟ ᱜᱮ ᱟᱸᱡᱚᱢᱚᱜ ᱠᱟᱱᱟ᱾ ᱡᱟᱦᱟᱸ ᱫᱚ ᱟᱢᱟᱜ ᱨᱟᱦᱟ ᱜᱮᱭᱤᱧ ᱟᱸᱡᱚᱢ ᱧᱟᱢ ᱮᱫᱟ ᱟᱨᱠᱤ
ᱦᱚᱭ ᱟᱫᱚ ᱵᱟᱝ ᱜᱚᱝᱠᱮ ᱱᱚᱛᱮ ᱫᱚ ᱠᱟᱹᱴᱤᱡ ᱨᱟᱥᱛᱟ ᱠᱚᱦᱚᱸ ᱥᱮ ᱱᱚᱛᱮ ᱰᱟᱦᱟᱨ ᱠᱚᱦᱚᱸ ᱱᱚᱣᱟ ᱥᱩᱨ ᱥᱩᱯᱩᱨ ᱠᱚᱨᱮ ᱜᱮ ᱢᱮᱱᱟᱜ ᱟᱠᱟᱫᱼᱟ ᱟᱫᱚ ᱡᱩᱫᱤ ᱚᱱᱟ ᱠᱚᱨᱮᱱᱟ, ᱥᱟᱰᱮ ᱚᱱᱟ ᱜᱟᱹᱰᱤ ᱠᱚᱨᱮᱱᱟᱜ ᱥᱟᱰᱮ ᱟᱸᱡᱚᱢ ᱠᱟᱛᱮ ᱡᱩᱫᱤ ᱮᱴᱠᱮᱴᱚᱬᱮ ᱠᱚ᱾ ᱦᱩᱭᱩᱜᱼᱟ ᱠᱷᱟᱱ ᱚᱱᱟᱛᱮ ᱠᱩᱞᱤ ᱵᱩᱡᱽ ᱨᱮᱱᱟᱜ ᱫᱚ
ᱦᱚ ᱠᱟ ᱵᱚᱱᱟᱭ ᱚᱱᱟ ᱠᱚᱦᱚᱸ ᱛᱚ ᱫᱚᱨᱠᱟᱨ ᱜᱮᱥᱮ ᱦᱮᱸ ᱥᱮ ᱚᱱᱟ ᱛᱮᱜᱮ ᱟᱵᱚ ᱱᱟᱜᱟᱨ ᱠᱚᱵᱚᱱ ᱪᱟᱞᱟᱜᱼᱟ ᱚᱱᱟ ᱰᱟᱦᱟᱨ ᱱᱟᱜᱟᱨ ᱛᱮᱜᱮ
ᱦᱳᱭ ᱦᱳᱭ ᱵᱟᱝ ᱠᱟᱜ ᱰᱟᱦᱟᱨ ᱠᱚ ᱵᱟᱝ ᱛᱟᱦᱮᱸ ᱞᱮᱱ ᱠᱷᱟᱡ ᱫᱚ ᱟᱵᱚ ᱡᱟᱸᱦᱟᱱᱟᱜ ᱜᱟᱹᱰᱤ ᱠᱚ ᱛᱮ ᱛᱮ ᱥᱮᱱ ᱦᱮᱡ ᱦᱚᱸ ᱟᱹᱰᱤ ᱮᱴᱠᱮᱴᱚᱬᱮ ᱨᱮᱜᱮ ᱵᱚᱱ ᱛᱟᱦᱮᱸ ᱠᱚᱜᱼᱟ
ᱦᱳᱭ ᱦᱳᱭ ᱥᱟᱶᱛᱮ ᱨᱩᱣᱟᱹ ᱦᱟᱹᱥᱩ ᱠᱚ ᱟᱫᱚ ᱤᱱᱟᱹᱜᱮ ᱵᱟᱡᱟᱨ ᱱᱟᱜᱟᱨ ᱵᱚᱱ ᱪᱟᱞᱟᱜ-ᱟ ᱥᱮ ᱦᱩᱸ ᱛᱟᱦᱞᱮ ᱛᱚ ᱛᱚ ᱜᱚᱝᱠᱮ ᱚᱲᱟᱜ ᱨᱮᱜᱮ ᱢᱮᱱᱟᱢᱟ ᱢᱮᱱᱟᱜ ᱠᱟᱫ ᱢᱮᱭᱟ ᱥᱮ
ᱦᱳᱭ ᱦᱳᱭ ᱚᱲᱟᱜ ᱨᱮᱜᱮ ᱢᱮᱱᱟᱜ ᱠᱟᱫᱤᱧᱟ
ᱦᱩᱸᱻ
ᱟᱨ ᱛᱟᱦᱞᱮ ᱟᱢᱫᱚ ᱚᱠᱟ ᱠᱚᱨᱮ ᱢᱮᱱᱟᱜ ᱢᱮᱭᱟ
ᱤᱧ ᱫᱚ ᱦᱚᱨᱟᱜ ᱨᱮᱜᱮ ᱤᱧᱦᱚᱸ ᱢᱮᱱᱟᱜ ᱠᱟᱫᱤᱧᱟ ᱡᱟᱦᱟᱸ ᱫᱚ ᱡᱟᱱᱟᱢ ᱫᱤᱥᱚᱢ ᱡᱟᱱᱟᱢ ᱯᱷᱤᱴᱟᱹᱜ ᱴᱷᱟᱶ ᱠᱚ ᱞᱟᱹᱭᱟ ᱵᱩᱠᱟᱹ ᱛᱚᱯᱟ ᱴᱷᱟᱶ ᱚᱱᱟ ᱠᱚ ᱨᱮᱜᱮ ᱤᱧ ᱫᱚ ᱢᱮᱱᱟᱜ ᱟᱠᱟᱫᱤᱧᱟ
ᱫᱚᱥ ᱚᱱᱟ ᱢᱟ ᱜᱚᱝᱠᱮ ᱥᱟᱱᱟᱢ ᱠᱚᱜᱮ ᱢᱮᱱᱟᱜ ᱟᱠᱟᱫ ᱵᱚᱱᱟ ᱟᱵᱚᱣᱟᱜ ᱡᱟᱱᱟᱢ ᱵᱷᱤᱴᱟᱹᱨ ᱨᱮᱜᱮ
ᱚ ᱟᱫᱚ ᱡᱮ ᱡᱮᱢᱚᱱ ᱦᱚᱲ ᱫᱚ ᱡᱟᱱᱟᱢ ᱵᱷᱤᱴᱟᱹ ᱵᱟᱹᱜᱤ ᱠᱟᱛᱮᱫ ᱢᱤᱫ ᱵᱤᱛᱟᱹ ᱞᱟᱡ ᱞᱟᱹᱜᱤᱫ ᱛᱮ ᱠᱚ ᱪᱟᱞᱟᱜ ᱠᱟᱱᱟ
ᱦᱳᱭ ᱦᱳᱭ ᱟᱨ ᱚᱱᱟ ᱦᱚᱸ ᱚᱱᱟ ᱦᱚᱸ ᱠᱟᱛᱷᱟ ᱠᱟᱱ ᱜᱮᱭᱟ ᱥᱮ ᱧᱮᱞᱚᱜᱚᱜ ᱠᱟᱱ ᱜᱮᱭᱟ ᱟᱵᱚ ᱥᱟᱶᱛᱟ ᱨᱮᱱ ᱥᱮ ᱟᱵᱚ ᱵᱟᱦᱨᱮ ᱠᱚᱨᱮᱱ ᱮᱴᱟᱜ ᱠᱚᱦᱚᱸ ᱥᱟᱱᱟᱢ ᱠᱚᱜᱮ ᱞᱟᱡ ᱨᱮᱱᱟᱜ ᱞᱟᱡ ᱡᱟᱞᱟ ᱛᱮ ᱫᱚ ᱵᱟᱦᱨᱮ ᱫᱤᱥᱚᱢ ᱛᱮᱠᱚ ᱥᱮᱱᱚᱜ ᱠᱟᱱ ᱜᱮᱭᱟ ᱱᱟᱞᱦᱟ ᱛᱩᱢᱟᱹᱞ ᱛᱮ, ᱦᱳᱭ
ᱟᱫᱚ ᱡᱟᱦᱟᱸ ᱨᱮᱫᱚ ᱠᱚ ᱞᱟᱹᱭᱟ ᱟᱹᱛᱩ ᱫᱤᱥᱚᱢ ᱨᱮᱱᱟᱜ ᱥᱤᱵᱤᱞ ᱥᱚᱦᱟᱜᱽ ᱵᱟᱹᱜᱤ ᱠᱟᱛᱮᱫ ᱢᱟᱱᱮ ᱞᱟᱡ ᱞᱟᱹᱜᱤᱫ ᱛᱮᱠᱚ ᱪᱟᱞᱟᱜ ᱠᱟᱱᱟ
ᱮᱠᱫᱚᱢ ᱮᱠᱫᱚᱢ ᱱᱚᱣᱟ ᱫᱚ ᱟᱹᱰᱤ ᱥᱟᱹᱨᱤ ᱠᱟᱛᱷᱟ ᱠᱟᱱ ᱜᱮᱭᱟ ᱱᱚᱣᱟ ᱫᱚ ᱠᱟᱛᱷᱟ ᱫᱚ ᱟᱨ ᱦᱚᱸ ᱱᱚᱝᱠᱟ ᱦᱚᱸ ᱠᱟᱱᱟ ᱵᱟᱝᱢᱟ ᱟᱵᱚ ᱡᱟᱦᱟᱸ ᱡᱟᱱᱟᱢ ᱵᱷᱤᱴᱟᱹ ᱨᱮᱵᱚ ᱡᱟᱱᱟᱢ ᱠᱟᱱᱟ ᱥᱮ ᱡᱟᱦᱟᱸ ᱠᱚᱨᱮ ᱟᱵᱚ ᱵᱚ ᱦᱟᱨᱟ ᱵᱩᱨᱩᱣ ᱠᱟᱱᱟ ᱚᱱᱟ ᱠᱚ ᱵᱟᱹᱜᱤ ᱠᱟᱛᱮᱫ ᱱᱚ ᱟᱵᱚ ᱵᱟᱦᱨᱮ ᱫᱤᱥᱚᱢ ᱛᱚ ᱫᱟᱬᱟᱱ ᱞᱟᱹᱜᱤᱫ ᱫᱚ ᱥᱮ ᱠᱟᱹᱢᱤ ᱠᱷᱟᱴᱟᱣ ᱞᱟᱹᱜᱤᱫ ᱫᱚ ᱥᱮᱱᱚᱜ ᱫᱚ ᱵᱟᱝ ᱥᱟᱱᱟ ᱵᱚᱱ ᱜᱮᱭᱟ᱾
ᱵᱟᱝ ᱵᱟᱝ
ᱟᱫᱚ ᱨᱮᱸᱜᱮᱡ ᱡᱟᱞᱟ ᱛᱚ ᱟᱵᱚᱣᱟᱜ ᱞᱟᱡ ᱫᱚ ᱚᱱᱟ ᱫᱚ ᱵᱟᱭ ᱵᱩᱡᱷᱟᱹᱣᱟ, ᱚᱱᱟ ᱛᱮ ᱥᱟᱱᱟᱢ ᱠᱚᱜᱮ ᱚᱱᱟ ᱵᱷᱟᱹᱜᱤ ᱠᱟᱛᱮᱫ ᱥᱮ ᱟᱵᱚᱣᱟᱜ ᱡᱟᱱᱟᱢ ᱵᱷᱤᱴᱟᱹ ᱠᱟᱛᱮᱫ ᱡᱟᱦᱟᱸ ᱛᱤᱱᱟᱹᱜ ᱫᱷᱩᱲᱤ ᱫᱷᱟᱹᱨᱛᱤ ᱨᱮᱱᱟᱜ ᱢᱟᱭᱟ ᱛᱮᱡ ᱪᱚᱱᱩᱝ ᱥᱟᱱᱟᱢᱟᱜ ᱵᱟᱹᱜᱤ ᱠᱟᱛᱮᱫ ᱚᱱᱟ ᱱᱟᱦᱞᱟ ᱛᱩᱢᱟᱹᱞ ᱞᱟᱹᱜᱤᱫ ᱫᱚ ᱵᱟᱹᱫ ᱥᱮᱱᱚᱜ ᱛᱮᱜᱮ ᱞᱟᱜᱟᱭᱮᱫ ᱵᱚᱱᱟ᱾
ᱦᱳᱭ ᱦᱳᱭ
ᱛᱟᱦᱚᱞᱮ ᱜᱚᱝᱠᱮ ᱢᱮᱱ ᱫᱟᱹᱧ ᱟᱢ ᱫᱚ ᱪᱮᱫ ᱠᱚᱢ ᱪᱤᱠᱟᱹ ᱵᱟᱲᱟᱭ ᱜᱮᱭᱟ?
ᱪᱮᱫ ᱮᱢ ᱞᱟᱹᱭ ᱠᱮᱫᱟ?
ᱢᱮᱱᱫᱟᱹᱧ ᱜᱚᱝᱠᱮ ᱟᱢᱫᱚ ᱪᱮᱫ ᱠᱚᱢ ᱪᱤᱠᱟᱹ ᱵᱟᱲᱟᱭ ᱜᱮᱭᱟ?
ᱤᱧ ᱫᱚ ᱚᱲᱟᱜ ᱠᱚᱨᱮ ᱠᱚᱨᱮᱱᱟᱜ ᱜᱮᱧ ᱠᱟᱹᱢᱤ ᱵᱟᱲᱟᱭᱟ ᱟᱨ ᱥᱟᱶᱛᱮ ᱟᱹᱛᱳ ᱫᱤᱥᱚᱢ ᱠᱚᱨᱮ ᱱᱟᱜ ᱡᱟᱦᱟᱸ ᱠᱟᱹᱢᱤ ᱠᱟᱹᱥᱱᱤ ᱠᱚ ᱢᱮᱱᱟᱜᱼᱟ᱾ ᱚᱱᱟ ᱠᱚᱜᱤᱧ ᱠᱚᱨᱟᱣ ᱵᱟᱲᱟᱭᱟ, ᱡᱮᱢᱚᱱ ᱟᱹᱛᱩ ᱨᱮᱱᱟᱜ ᱠᱟᱹᱢᱤ ᱠᱚ ᱦᱩᱭᱩᱜ ᱠᱟᱱᱟ ᱥᱮᱛᱟᱜ ᱟᱠᱟᱱ ᱥᱮ ᱡᱮᱢᱚᱱ ᱪᱮᱫ ᱠᱚ ᱢᱮᱱᱟᱜᱼᱟ ᱪᱮᱫ ᱠᱚ ᱵᱟᱝ ᱥᱟᱶᱛᱮ ᱱᱮᱛᱟᱨ ᱫᱚ ᱨᱚᱦᱚᱭ ᱥᱤᱡᱤᱱ ᱜᱮ ᱨᱚᱦᱚᱭ ᱦᱩᱭᱩᱜᱼᱟ ᱛᱟᱨᱯᱚᱨᱮ ᱰᱟᱝ ᱜᱟᱹᱭ ᱰᱟᱝᱨᱟ ᱠᱚᱦᱚᱸ ᱦᱮᱱᱟᱜ ᱠᱚᱣᱟ ᱩᱱᱠᱩ ᱢᱮᱨᱚᱢ ᱜᱩᱯᱤ ᱠᱚ ᱤᱫᱤ ᱠᱚ ᱦᱩᱭᱩᱜᱼᱟ ᱾
ᱟᱪᱷᱟ ᱜᱚᱢᱠᱮ ᱛᱟᱦᱚᱞᱮ ᱦᱳᱭ ᱢᱮᱱ ᱫᱟᱹᱧ ᱛᱟᱦᱞᱮ ᱟᱯᱮ ᱫᱚ ᱜᱟᱹᱭ ᱰᱟᱝᱨᱟ ᱠᱚᱫᱚ ᱚᱠᱟ ᱞᱮᱠᱟ ᱛᱤᱱᱟᱹᱜ ᱜᱟᱱ ᱛᱤᱱᱟᱹᱜ ᱥᱟᱸᱜᱮ ᱢᱮᱱᱟᱜ ᱠᱚ ᱛᱟᱯᱮᱭᱟ
ᱥᱟᱸᱜᱮ ᱫᱚ ᱢᱮᱱᱟᱜ ᱠᱚ ᱛᱟᱞᱮᱭᱟ ᱢᱤᱫ ᱢᱟᱱᱮ ᱢᱤᱫ ᱜᱚᱲᱟ ᱞᱮᱠᱟ ᱫᱚᱠᱚ ᱦᱳᱜᱳᱼᱟ᱾ ᱩᱱᱠᱩᱣᱟᱜ ᱞᱟᱡ ᱤᱭᱟᱹ ᱞᱟᱹᱜᱤᱫ ᱛᱮ ᱛᱚ ᱟᱲᱟᱜ ᱢᱤᱫ ᱤᱫᱷᱟ ᱜᱮ ᱛᱟᱨᱟᱜ ᱠᱚ ᱦᱩᱭᱩᱜᱼᱟ᱾ ᱡᱟᱦᱟᱸ ᱫᱚ ᱵᱤᱨ ᱵᱟᱠᱷᱟᱱ ᱥᱩᱨ ᱠᱚᱨᱮ ᱡᱟᱦᱟᱸ ᱟᱲᱮ ᱯᱟᱥ ᱠᱚᱨᱮ ᱜᱷᱟᱥ ᱥᱟᱜᱟᱛ ᱜᱷᱟᱥ ᱠᱚ ᱢᱮᱱᱟᱜ ᱟᱠᱟᱫᱟ᱾ ᱚᱱᱟ ᱠᱚᱨᱮᱜ ᱤᱫᱤ ᱠᱚ ᱠᱟᱛᱮᱜ ᱩᱱᱠᱩᱣᱟᱜ ᱞᱟᱡ ᱦᱚ ᱛᱚ ᱪᱤᱱᱛᱟᱹᱭ ᱦᱩᱭᱩᱜ ᱛᱟᱠᱚᱣᱟ᱾ ᱟᱨ ᱟᱹᱛᱩ ᱠᱚᱨᱮ ᱢᱟ ᱛᱚ ᱟᱛᱳ ᱠᱚᱨᱮ ᱢᱟ ᱢᱟᱱᱮ ᱩᱱᱠᱩ ᱡᱟᱦᱟᱸ ᱚᱵᱚᱞᱟ ᱡᱤᱱᱤᱥ ᱠᱚ ᱢᱮᱛᱟ ᱠᱚ᱾ ᱦᱮᱥᱮ ᱰᱟᱹᱝᱨᱤ ᱥᱮ ᱜᱟᱹᱭ ᱩᱱᱠᱩ ᱩᱱᱠᱩ ᱠᱚ ᱫᱚ ᱦᱩᱭᱩᱜ ᱠᱟᱱᱟ ᱵᱟᱠᱚ ᱞᱟᱹᱭ ᱫᱟᱲᱮᱜ-ᱟ, ᱱᱤᱡᱮ ᱛᱮ ᱩᱱᱠᱩᱣᱟᱜ ᱩᱭᱦᱟᱹᱨ ᱫᱚ ᱪᱤᱱᱛᱟᱹ ᱠᱟᱛᱮ ᱛᱮᱜᱮ ᱢᱟᱱᱮ ᱟᱲᱟᱜ ᱠᱚ ᱦᱩᱭᱩᱜᱼᱟ ᱟᱨᱠᱤ᱾
ᱚᱱᱟ ᱢᱟ ᱮᱠᱟᱞ ᱜᱮ ᱚᱱᱟ ᱫᱚ ᱡᱚᱛᱚ ᱦᱚᱲᱟᱜ ᱡᱟᱹᱨᱩᱲ ᱠᱟᱱ ᱛᱟᱵᱚᱱ ᱜᱮᱭᱟ᱾ ᱥᱮ ᱡᱟᱦᱟᱸᱭ ᱠᱚᱨᱮᱱ ᱡᱤᱱᱤᱥ ᱡᱟ ᱠᱚᱵᱚ ᱫᱚᱦᱚ ᱟᱠᱟᱫ ᱠᱚᱣᱟ
ᱦᱩᱸ ᱦᱩᱸ ᱾
ᱡᱤᱱᱤᱥ ᱡᱚᱨᱟ ᱠᱚ ᱛᱟᱦᱮᱱ ᱠᱷᱟᱡ ᱫᱚ ᱩᱱᱠᱩ ᱠᱚᱣᱟᱜ ᱞᱟᱡ ᱡᱟᱞᱟ ᱦᱚᱸ ᱧᱮᱞ ᱜᱮ ᱞᱟᱜᱟ ᱵᱚᱱᱟ ᱥᱮ ᱠᱟᱹᱴᱤᱡ ᱫᱚ ᱵᱟᱲᱟᱭ ᱛᱤᱭᱳᱜ ᱜᱮ ᱞᱟᱜᱟᱜᱼᱟ ᱾
ᱦᱳᱭ ᱦᱳᱭ ᱾ ᱟᱨ ᱩᱱᱠᱩᱣᱟᱜ ᱡᱟᱦᱟᱸ ᱢᱟᱱᱮ ᱡᱟᱦᱟᱸ ᱤᱭᱟᱹ ᱠᱟᱱ ᱛᱟᱠᱚᱣᱟ ᱟᱨᱠᱤ ᱜᱩᱨᱤᱡ ᱠᱟᱱ ᱛᱟᱠᱚᱣᱟ ᱚᱱᱟ ᱛᱮᱢᱟ ᱛᱚ ᱟᱵᱚᱣᱟᱜ ᱥᱟᱶᱛᱟ ᱨᱮᱱᱟᱜ ᱥᱟᱱᱟᱢᱟᱜ ᱠᱟᱹᱢᱤ ᱨᱮᱜᱮ ᱪᱷᱚᱸᱪ ᱥᱮ ᱜᱮᱡ ᱜᱩᱨᱤᱡ ᱨᱮ ᱞᱟᱜᱟᱜ ᱠᱟᱱ ᱛᱟᱵᱚᱱᱟ ᱾
ᱮᱠᱟᱞ ᱜᱮ ᱮᱠᱟᱞ ᱜᱮ ᱚᱱᱟ
ᱩᱱᱠᱩ ᱠᱚ ᱡᱩᱫᱤ ᱵᱟᱝ ᱠᱚ ᱛᱟᱦᱮᱱᱟ ᱥᱮ ᱩᱱᱠᱩ ᱠᱚ ᱡᱩᱫᱤ ᱵᱟᱝ ᱠᱚ ᱛᱟᱦᱮᱱᱟ ᱩᱱᱠᱩ ᱠᱟᱹᱴᱤᱡ ᱢᱟᱱᱮ ᱟᱹᱰᱤ ᱵᱚᱱ ᱮᱴᱠᱮᱴᱚᱬᱮᱭᱟ ᱦᱟᱯᱮᱱ ᱫᱤᱱ ᱡᱩᱫᱤ ᱢᱟᱱᱮ ᱩᱱᱠᱩᱣᱟᱜ ᱡᱟᱦᱟᱸ ᱠᱟᱱᱟ ᱜᱮᱡ ᱜᱩᱨᱤᱡᱟ᱾ ᱠᱷᱟᱱ ᱫᱚᱢ ᱠᱟᱹᱴᱤᱡ ᱱᱟᱣᱟ ᱡᱤᱱᱤᱥ ᱞᱮ ᱠᱟᱛᱮ ᱥᱮ ᱱᱟᱣᱟ ᱡᱟᱦᱟᱱᱟᱜ ᱚᱸᱰᱮ ᱠᱟᱹᱢᱤ ᱜᱟᱱᱚᱜ ᱟ ᱥᱮ ᱵᱚᱸᱜᱟ ᱵᱩᱨᱩ ᱚᱱᱟ ᱪᱮᱛᱟᱱ ᱨᱮ ᱫᱩᱲᱩᱵ ᱠᱚ ᱜᱟᱱᱚᱜ ᱟᱥᱮ?
ᱦᱳᱭ ᱚᱱᱟ ᱫᱚ ᱮᱠᱟᱞ ᱜᱮ ᱠᱚ ᱟᱵᱚ ᱫᱚ ᱞᱟᱜᱟᱛᱚᱜ ᱠᱟᱱ ᱛᱟᱵᱚᱱ ᱜᱮᱭᱟ ᱥᱮ ᱩᱱᱠᱩ ᱠᱚᱣᱟᱜ ᱡᱟᱦᱟᱸ ᱜᱮᱡ ᱜᱩᱨᱤᱡ ᱚᱱᱟ ᱛᱮᱜᱮ ᱟᱵᱚ ᱡᱟᱦᱟᱸ ᱛᱤᱱᱟᱹᱜ ᱠᱷᱚᱱ ᱠᱚᱨᱮ ᱡᱟᱦᱟᱸ ᱫᱚᱵᱚ ᱵᱚᱸᱜᱟ ᱵᱩᱨᱩᱜᱼᱟ, ᱥᱮ ᱚᱲᱟᱜ ᱨᱟᱪᱟ ᱠᱚᱦᱚᱸ ᱡᱟᱦᱟᱸ ᱛᱤᱱᱟᱹᱜ ᱵᱚ ᱡᱚᱜ ᱯᱷᱟᱨᱪᱟᱭᱟ ᱥᱮ ᱡᱚᱛᱚ ᱠᱤᱪᱷᱩ ᱨᱮᱜᱮ ᱜᱮᱡ ᱜᱩᱨᱤᱡ ᱫᱚ ᱢᱮᱱᱟᱜ ᱛᱟᱵᱚᱱ ᱜᱮᱭᱟ ᱾
ᱦᱳᱭ ᱦᱳᱭ ᱾
ᱛᱚ ᱥᱟᱱᱟᱢᱟᱜ ᱨᱮᱜᱮ ᱚᱱᱟ ᱛᱮᱜᱮ ᱯᱷᱟᱨᱪᱟ ᱯᱷᱟᱨᱪᱤ ᱠᱚ ᱟᱹᱰᱤ ᱱᱟᱯᱟᱭ ᱥᱮ ᱚᱱᱟ ᱠᱚ ᱟᱛᱮ ᱜᱮ ᱟᱵᱚ ᱫᱚ ᱢᱚᱱᱮᱭᱟ ᱡᱮ ᱵᱟᱝᱢᱟ ᱱᱚᱣᱟ ᱫᱚ ᱟᱹᱰᱤ ᱾ ᱢᱤᱫᱴᱮᱱ ᱱᱟᱯᱟᱭᱮᱱᱟ ᱥᱮ ᱯᱷᱟᱨᱪᱟᱣᱮᱱ ᱛᱟᱵᱚᱱ ᱞᱮᱠᱟ ᱛᱮ ᱡᱟᱦᱟᱸ ᱫᱚᱠᱚ ᱢᱮᱱᱟ ᱵᱟᱝ ᱥᱩᱫᱽᱫᱷᱚᱭᱮᱱᱟ ᱚᱠᱟ ᱞᱮᱠᱟ᱾ ᱢᱚᱱᱮ ᱦᱳᱭ ᱚᱱᱟ ᱞᱮᱠᱟ ᱡᱟᱦᱟᱸ ᱫᱚᱠᱚ ᱢᱚᱱᱮ ᱛᱟᱵᱚᱱᱟ᱾ ᱟᱪᱪᱷᱟ ᱜᱟᱹᱭ ᱠᱟᱰᱟ ᱠᱚᱢᱟ ᱛᱟᱦᱚᱞᱮᱢ ᱢᱮᱱᱮᱫ ᱠᱟᱱ ᱜᱚᱝᱠᱮ ᱟᱭᱢᱟ ᱥᱟᱸᱜᱮ ᱜᱮ ᱢᱮᱱᱟᱜ ᱠᱚ ᱛᱟᱯᱮᱭᱟ ᱾
ᱦᱩᱸ ᱦᱩᱸ ᱾
ᱟᱨ ᱛᱟᱦᱚᱞᱮ ᱟᱯᱮ ᱠᱚᱫᱚ ᱚᱠᱟ ᱞᱮᱠᱟ ᱜᱩᱯᱤ ᱠᱚ ᱥᱮ ᱟᱹᱛᱤᱧ ᱠᱚ ᱤᱫᱤ ᱚᱠᱟ ᱞᱮᱠᱟ ᱮ ᱴᱠᱮᱴᱚᱬᱮ ᱫᱚ ᱢᱮᱱᱟᱜᱼᱟ ᱯᱟᱲᱟᱜ ᱟᱯᱮ ᱥᱮ ᱵᱟᱝᱟ?
ᱟᱫᱚ ᱮᱴᱠᱮᱴᱚᱬᱮ ᱫᱚ ᱜᱚᱝᱠᱮ ᱚᱠᱟ ᱞᱮᱠᱟᱧ ᱞᱟᱹᱭ ᱟᱵᱤᱱᱟ ᱾ ᱢᱟᱱᱮ ᱱᱤᱛᱚᱜ ᱢᱟ ᱡᱟᱦᱟᱸ ᱵᱟᱹᱭᱦᱟᱹᱲ ᱠᱚᱨᱮᱜ ᱛᱟᱥᱟᱜ ᱜᱷᱟᱸᱥ ᱠᱚ ᱢᱮᱱᱟᱜ ᱠᱟᱫᱟ, ᱚᱱᱟ ᱠᱚᱢᱟ ᱱᱤᱛᱚᱜ ᱫᱚ ᱡᱚᱛᱚ ᱠᱚ ᱢᱟᱱᱮ ᱟᱨᱡᱟᱣ ᱟᱠᱚ ᱡᱚᱢ ᱞᱟᱹᱜᱤᱫ ᱦᱩᱲᱩ ᱠᱚ ᱾ ᱥᱮ ᱟᱹᱰᱤ ᱠᱤᱪᱷᱩ ᱟᱱᱟᱡ ᱯᱟᱹᱛᱤ ᱠᱚᱠᱚ ᱟᱨᱡᱟᱣᱟ ᱚᱱᱟ ᱞᱮᱠᱟ ᱱᱤᱛᱚᱜ ᱮᱴᱠᱮᱴᱚᱬᱮ ᱫᱚ ᱠᱟᱹᱴᱤᱡ ᱦᱩᱭᱩᱜ ᱜᱮᱭᱟ ᱮᱫᱟ ᱟᱞᱮ ᱫᱚ ᱫᱤᱥᱚᱢ ᱨᱮᱫᱚ ᱮᱴᱠᱮᱴᱚᱲᱮ ᱫᱚ ᱵᱟᱝ ᱦᱩᱭᱩᱜ ᱨᱮᱦᱚᱸ ᱮᱴᱟᱜ ᱫᱤᱥᱚᱢ ᱨᱮᱫᱚ ᱦᱩᱭᱩᱜᱼᱟ ᱾ ᱟᱫᱚ ᱟᱞᱮ ᱫᱤᱥᱚᱢ ᱨᱮᱫᱚ ᱦᱮᱡ ᱠᱟᱱᱟ ᱚᱱᱟ ᱠᱚ ᱡᱟᱭᱜᱟ ᱡᱩᱫᱤ ᱱᱤᱛᱚᱜ ᱫᱚ ᱢᱟᱱᱮ ᱠᱚ ᱟᱹᱛᱤᱧ ᱤᱭᱟᱹ ᱞᱟᱹᱜᱤᱫ ᱠᱚ ᱦᱮ ᱥᱮ ᱫᱟᱜ ᱥᱮᱠᱚ ᱨᱚᱦᱚᱭᱟ ᱟᱫᱚ ᱚᱱᱟ ᱞᱟᱹᱜᱤᱫ ᱛᱟᱞᱮ ᱫᱚ ᱦᱟᱱᱮ ᱾ ᱵᱤᱨ ᱜᱟᱡᱟᱲ ᱢᱮᱱᱟᱜ ᱛᱟᱞᱮᱭᱟ ᱚᱱᱛᱮ ᱞᱮ ᱤᱫᱤ ᱠᱚᱣᱟ ᱡᱟᱜᱮ ᱚᱱᱛᱮ ᱫᱚ ᱦᱩᱭᱩᱜ ᱠᱟᱱᱟ ᱥᱟᱹᱨᱤ ᱥᱟᱨᱡᱚᱢ ᱨᱮᱱᱟᱜ ᱥᱟᱠᱟᱢ ᱫᱟᱲᱮ ᱥᱟᱶᱛᱮ ᱟᱨ ᱦᱚᱸ ᱡᱟᱦᱟᱸ ᱱᱟᱱᱟ ᱦᱩᱱᱟᱹᱨ ᱠᱚ ᱫᱟᱨᱮ ᱻᱫᱟᱨᱮ ᱱᱟᱹᱲᱤ ᱠᱚ ᱢᱮᱱᱟᱜᱼᱟ ᱚᱱᱟ ᱠᱚ ᱡᱚᱢ ᱠᱟᱛᱮᱜ ᱜᱮᱞᱮ ᱟᱞᱮ ᱫᱚᱞᱮ ᱟᱹᱜᱩ ᱠᱚᱣᱟ ᱦᱚᱜᱱᱟ ᱵᱟᱨ ᱪᱟᱸᱫᱳ ᱥᱮ ᱯᱮ ᱪᱟᱸᱫᱳ ᱫᱚ ᱡᱚᱛᱚ ᱫᱤᱱ ᱟᱨᱠᱤ ᱦᱚᱨᱳ ᱛᱟᱦᱮᱱᱟ ᱵᱟᱹᱭᱦᱟᱹᱲ ᱠᱚᱨᱮᱫ ᱦᱮᱸ ᱥᱮ
ᱦᱳᱭ ᱦᱳᱭ ᱚᱱᱟ ᱦᱚᱸ ᱟᱹᱰᱤ ᱮᱠᱟᱞ ᱜᱮ ᱟᱯᱮᱥᱮᱫ ᱫᱚ ᱚᱱᱠᱟᱱᱟᱜ ᱥᱮ ᱵᱤᱨ ᱵᱩᱨᱩ ᱠᱚ ᱢᱮᱱᱟᱜ ᱟᱠᱟᱜ ᱜᱮᱭᱟ ᱡᱟᱦᱟᱸ ᱛᱮᱫᱚ ᱜᱟᱹᱭ ᱰᱟᱝᱨᱟ ᱠᱚ ᱥᱮ ᱩᱱᱠᱩ ᱞᱟᱹᱜᱤᱫ ᱮᱴᱠᱮᱴᱚᱬᱮ ᱫᱚ ᱚᱱᱠᱟ ᱞᱮᱠᱟ ᱵᱟᱝ ᱦᱩᱭᱩᱜ ᱜᱮᱭᱟ ᱾
ᱵᱟᱝ ᱾
ᱟᱹᱰᱤ ᱱᱟᱯᱟᱭ ᱥᱮ ᱪᱟᱨᱮᱫ ᱜᱮ ᱢᱮᱱᱟᱜ ᱛᱟᱯᱮᱭᱟ ᱛᱟᱦᱚᱞᱮ ᱟᱯᱮ ᱚᱱᱛᱮ ᱟᱯᱮ ᱫᱤᱥᱚᱢ ᱠᱚᱫᱚ ᱾
ᱦᱳᱭ ᱾ ᱜᱚᱝᱠᱮ ᱛᱟᱦᱚᱞᱮ ᱟᱯᱮ ᱚᱱᱛᱮ ᱫᱚ ᱜᱟᱹᱭ ᱰᱟᱹᱟᱝᱨᱤ ᱩᱱ ᱠᱚᱫᱚ ᱚᱠᱟ ᱞᱮᱠᱟ ᱯᱮ ᱫᱚᱦᱚ ᱠᱚᱣᱟ ᱠᱤ? ᱢᱟᱱᱮ ᱟᱹᱛᱤᱧ ᱵᱟᱹᱛᱤᱧ ᱠᱟᱛᱮ ᱜᱮ ᱥᱮ ᱱᱤᱝᱠᱟᱹ ᱪᱷᱟᱹᱱᱤᱢᱟᱹᱱᱤ ᱜᱮᱫ ᱠᱟᱛᱮ
ᱵᱟᱝᱟ ᱱᱚᱛᱮ ᱟᱞᱮ ᱫᱤᱥᱚᱢ ᱦᱚᱸ ᱚᱱᱠᱟ ᱜᱮ ᱵᱤᱨ ᱵᱩᱨᱩ ᱠᱚᱫᱚ ᱚᱱᱠᱟ ᱞᱮᱠᱟ ᱵᱟᱹᱱᱩᱜ ᱨᱮᱦᱚᱸ, ᱡᱟ ᱩᱰᱤᱜ ᱜᱮ ᱚᱱᱠᱟ ᱯᱷᱟᱸᱠᱟ ᱡᱟᱭᱜᱟ ᱠᱚ ᱢᱮᱱᱟᱜ ᱟᱠᱟᱫ ᱥᱮ ᱜᱷᱩᱴᱩ ᱠᱚ ᱢᱮᱱᱟᱜ ᱟᱠᱟᱫᱟ ᱟ ᱠᱚᱨᱮ ᱫᱚ ᱢᱟᱱᱮ ᱚᱱᱠᱟ ᱛᱟᱦᱮᱱ ᱜᱮᱭᱟ ᱥᱮ ᱡᱮ ᱚᱱᱟ ᱠᱚ ᱫᱚ ᱠᱷᱮᱛ ᱠᱚᱫᱚ ᱥᱤ ᱢᱟᱱᱮ ᱠᱷᱮᱛ ᱞᱮᱠᱟ ᱵᱮᱱᱟᱣ ᱵᱟᱝ ᱜᱟᱱᱚᱜᱼᱟ ᱥᱮ ᱦᱩᱨᱩ ᱨᱚᱦᱚᱭ ᱠᱚᱨᱮ ᱵᱟᱝ ᱜᱟᱱᱚᱜ ᱜᱮᱭᱟ ᱛᱚ ᱚᱱᱟ ᱠᱚᱨᱮ ᱜᱮ ᱡᱟ ᱩᱸᱰᱤ ᱜᱷᱟᱸᱥ ᱠᱚ ᱛᱟᱦᱮᱱᱟ ᱚᱱᱟ ᱠᱚᱨᱮ ᱜᱮ ᱟᱹᱛᱤᱧ ᱦᱩᱭᱩᱜ ᱜᱮᱭᱟ ᱟᱨ ᱟᱹᱛᱤᱧ ᱾ ᱠᱷᱚᱱᱟᱜ ᱟᱹᱜᱩ ᱠᱟᱛᱮᱫ ᱧᱤᱫᱟᱹ ᱵᱮᱨᱟ ᱫᱚ ᱚᱱᱠᱟ ᱜᱮ ᱵᱩᱥᱩᱵ ᱠᱚ ᱮᱢᱟ ᱠᱚ ᱦᱩᱭᱩᱜᱼᱟ ᱾ ᱟᱨ ᱱᱮᱛᱟᱨ ᱫᱚ ᱦᱟᱸᱜ ᱜᱚᱴᱟ ᱠᱷᱮᱛ ᱟᱨᱮ ᱠᱚᱨᱮᱜ ᱜᱮ ᱧᱮᱞᱚᱜᱚᱜᱼᱟ ᱥᱮ ᱜᱷᱟᱸᱥ ᱟᱹᱰᱤ ᱱᱟ ᱦᱚᱭ ᱥᱮᱨᱟ ᱥᱮᱨᱟ ᱦᱳᱭᱳᱜ ᱜᱮᱭᱟ ᱥᱮ
ᱦᱩᱸᱻ ᱦᱩᱸ
ᱟᱫᱚ ᱱᱮᱛᱟᱨ ᱫᱤᱱ ᱫᱚ ᱚᱱᱟ ᱠᱚᱜᱮ ᱡᱮ ᱥᱮᱱᱚᱜ ᱦᱩᱭᱩᱜᱼᱟ, ᱵᱚᱥᱛᱟ ᱟᱛᱮᱫ ᱫᱟᱛᱨᱚᱢ ᱠᱚ ᱤᱫᱤ ᱠᱟᱛᱮᱫ ᱟᱨ ᱚᱠᱛᱚ ᱱᱟᱹᱯᱤᱛ ᱡᱟᱦᱟᱸ ᱛᱤᱱᱟᱹᱜ ᱜᱮ ᱜᱷᱟᱸᱥ ᱠᱚ ᱜᱮᱫ ᱟᱹᱜᱩ ᱠᱟᱛᱮᱮᱫ ᱚᱱᱟ ᱠᱚᱜᱮ ᱢᱤᱫ ᱵᱮᱲᱟ ᱫᱚ ᱮᱢᱟ ᱠᱚ ᱦᱩᱭᱩᱜ ᱛᱟᱦᱮᱱ ᱜᱮᱭᱟ ᱾ ᱟᱨ ᱵᱟᱠᱷᱟᱱ ᱟᱹᱛᱤᱧ ᱠᱚ ᱚᱱᱠᱟ ᱞᱮᱠᱟ ᱢᱟ ᱢᱮᱱᱟᱜ ᱟᱠᱟᱫ ᱜᱮ ᱵᱟᱝ ᱥᱮ
ᱦᱮᱸ ᱦᱩᱸ ᱟᱪᱷᱟ ᱜᱚᱝᱠᱮ ᱡᱟᱦᱟᱸ ᱫᱟᱨᱮ ᱱᱟᱹᱲᱤ ᱡᱟᱦᱟᱸ ᱠᱟᱛᱷᱟ ᱵᱤᱱ ᱞᱟᱹᱭ ᱠᱮᱫᱟ ᱵᱤᱱ ᱟᱫᱚ ᱡᱟᱦᱟᱸ ᱟᱛᱳ ᱠᱚᱨᱮᱫ ᱡᱟᱦᱟᱸ ᱫᱟᱨᱮ ᱱᱟᱹᱲᱤ ᱠᱚ ᱢᱮᱱᱟᱜ ᱠᱟᱫᱟ ᱚᱱᱟ ᱠᱚᱫᱚ ᱢᱟ ᱟᱥᱛᱮ ᱟᱥᱛᱮ ᱢᱩᱪᱟᱹᱫ ᱤᱫᱤᱜ ᱠᱟᱱᱟ
ᱦᱳᱭ
ᱦᱮᱸᱥᱮ ᱟᱫᱚ ᱚᱱᱟ ᱫᱟᱨᱮ ᱠᱚᱨᱮᱱᱟᱜ ᱢᱩᱪᱟᱹᱫ ᱞᱟᱹᱜᱤᱫ ᱛᱮᱫᱚ ᱚᱠᱟᱞᱮᱠᱟ ᱢᱟᱱᱮ ᱫᱚᱦᱚᱭ ᱦᱩᱭᱩᱜ ᱟ ᱥᱮ ᱦᱟᱯᱮᱱ ᱫᱤᱱ ᱱᱚᱣᱟ ᱠᱚ ᱫᱟᱨᱮ ᱡᱩᱫᱤ ᱢᱩᱪᱟᱹᱫᱚᱜ ᱠᱟᱱᱟ ᱾
ᱟᱫᱚ ᱚᱱᱟ ᱡᱟᱦᱟᱸ ᱵᱟᱝ ᱢᱩᱪᱟ. ᱫᱚᱜ ᱚᱱᱟ ᱨᱮᱱᱟᱜ ᱪᱮᱫ ᱠᱚ ᱟᱵᱚ ᱵᱚᱱ ᱠᱟᱹᱢᱤ ᱦᱚᱨᱟ ᱞᱮᱠᱷᱟᱱ ᱵᱚᱱ ᱞᱟᱦᱟ ᱥᱮᱫ ᱢᱟᱱᱮ ᱚᱱᱟ ᱠᱚ ᱫᱟᱨᱮ ᱵᱟᱧᱪᱟᱣ ᱛᱟᱦᱮᱱᱟ
ᱚᱱᱠᱟ ᱞᱮᱠᱟ ᱞᱮᱠᱟ ᱡᱩᱫᱤ ᱵᱚ ᱠᱟᱹᱢᱤ ᱜᱟᱱ ᱫᱟᱲᱮᱭᱟᱜᱼᱟ ᱥᱮ ᱥᱟᱱᱟᱢ ᱠᱚᱜᱮ ᱡᱩᱫᱤ ᱚᱱᱟ ᱠᱟᱹᱢᱤ ᱨᱮᱵᱚ ᱥᱮ ᱚᱱᱟ ᱡᱩᱫᱤ ᱫᱤᱥᱟᱹ ᱦᱮᱡ ᱟᱵᱚᱱᱟ ᱥᱮ ᱫᱤᱥ ᱦᱩᱫᱤᱥ ᱵᱚ ᱫᱚᱦᱚᱭᱟ ᱡᱮ ᱟᱵᱚ ᱫᱟᱨᱮ ᱵᱚᱱ ᱢᱟᱜ ᱠᱷᱟᱱ ᱟᱫᱚ ᱮᱴᱟᱜᱟᱜ ᱫᱟᱨᱮ ᱚᱱᱠᱟ ᱞᱮᱠᱟ ᱵᱟᱵᱚ ᱨᱚᱦᱚᱭᱮᱫ ᱠᱟᱱᱟ ᱛᱚ ᱚᱱᱟ ᱫᱚ ᱱᱚᱣᱟ ᱡᱟᱹᱨᱩ ᱠᱟᱱᱟ ᱡᱩᱫᱤ ᱡᱩᱫᱤ ᱟᱢ ᱫᱟᱨᱮᱢ ᱢᱟᱜ ᱠᱮᱭᱟ ᱥᱮ ᱟᱢᱟᱜ ᱠᱟᱹᱢᱤ ᱠᱟᱡᱽᱮᱨᱮ ᱡᱟᱦᱟᱸ ᱫᱟᱨᱮ ᱠᱚ ᱠᱟᱡᱮ ᱨᱮ ᱞᱟᱜᱟᱣ ᱱᱟ ᱚᱱᱟ ᱞᱟᱹᱜᱤᱫ ᱛᱮ ᱟᱢ ᱟᱨᱦᱚᱸ ᱚᱱᱟ ᱚᱱᱟ ᱵᱟᱹᱲᱛᱤ ᱢᱟᱱᱮ ᱢᱤᱫᱴᱮᱱ ᱦᱩᱭᱩᱜ ᱵᱟᱨᱭᱟ ᱥᱮ ᱡᱟᱦᱟᱸ ᱛᱤᱱᱟᱹᱜ ᱵᱟᱹᱲᱛᱤᱢ ᱨᱚᱦᱚᱭ ᱫᱟᱲᱮᱭᱟᱜᱼᱟ ᱩᱱᱟᱹ ᱠᱷᱟᱱ ᱜᱮ ᱚᱱᱟ ᱫᱚ ᱱᱟᱯᱟᱭᱚᱜᱼᱟ ᱾
ᱟᱫᱚ ᱜᱚᱝᱠᱮ ᱡᱮ ᱞᱮᱠᱟᱧ ᱞᱟᱹᱭ ᱫᱟ ᱢᱟᱱᱮ ᱟᱵᱚ ᱢᱟ ᱱᱤᱛᱚᱜ ᱫᱟᱨᱮ ᱱᱟᱹᱲᱤ ᱠᱚ ᱡᱚᱛᱚ ᱟᱥᱛᱮ ᱟᱥᱛᱮ ᱛᱮ ᱟᱵᱚ ᱜᱮᱵᱚᱱ ᱢᱟᱜ ᱫᱟ ᱾ ᱟᱨ ᱡᱟᱦᱟᱸ ᱵᱚᱱ ᱢᱟᱜ ᱫᱟ ᱚᱱᱟ ᱚᱱᱩᱯᱟᱛ ᱛᱮᱫᱚ ᱫᱟᱨᱮ ᱵᱟᱵᱚᱱ ᱨᱚᱦᱚᱭ ᱫᱟ
ᱦᱳᱭ ᱦᱳᱭ ᱮᱠᱟᱞ ᱜᱮ ᱱᱚᱣᱟ ᱫᱚ ᱧᱮᱞᱚᱜᱚᱜ ᱠᱟᱱ ᱜᱮᱭᱟ ᱥᱟᱱᱟᱢ ᱥᱮᱫ ᱜᱮ
ᱦᱳᱭ ᱥᱟᱱᱟᱢ ᱯᱟᱦᱴᱟ ᱥᱮᱫ ᱜᱮ ᱧᱮᱞᱚᱜ ᱠᱟᱱᱟ ᱢᱟᱱᱮ ᱥᱟᱱᱟᱢ ᱫᱤᱥᱚᱢ ᱠᱚᱨᱮᱜ ᱜᱮ ᱤᱧᱦᱚᱧ ᱧᱮᱞᱮᱫ ᱛᱟᱵᱚᱱᱟ ᱾
ᱟᱫᱚ ᱡᱟᱦᱟᱸ ᱫᱟᱨᱮ ᱱᱟᱹᱲᱤ ᱟᱫᱚᱜ ᱠᱟᱱ ᱛᱟᱵᱚᱱᱟ ᱚᱱᱟ ᱫᱚ ᱚᱠᱟ ᱞᱮᱠᱟ ᱚᱡᱮ ᱥᱟᱠᱟᱢ ᱤᱧ ᱞᱟᱹᱭ ᱟᱵᱚᱱᱟ ᱡᱟᱦᱟᱸ ᱫᱟᱨᱮ ᱱᱟᱹᱲᱤ ᱠᱚ ᱵᱟᱹᱱᱩᱜ ᱠᱟᱫᱟ ᱱᱤᱛᱚᱜ ᱢᱟ ᱫᱟᱨᱮ ᱨᱚᱦᱚᱭ ᱥᱤᱡᱤᱱ ᱠᱟᱱ ᱜᱮᱭᱟ ᱥᱮ ᱚᱠᱛᱚ ᱠᱟᱱ ᱜᱮᱭᱟ ᱾ ᱚᱱᱟ ᱞᱮᱠᱟ ᱛᱮ ᱞᱟᱹᱭ ᱤᱫᱟᱹᱧ ᱡᱟᱱᱟᱢ ᱜᱚᱨ ᱜᱮ ᱡᱩᱫᱤ ᱫᱟᱨᱮ ᱵᱚᱱ ᱨᱚᱦᱚᱭᱟ ᱡᱟᱦᱟᱸ ᱡᱤᱱᱤᱥ ᱠᱚ ᱫᱟᱨᱮ ᱡᱮᱢᱚᱱ ᱟᱫᱚᱜ ᱠᱟᱱᱛᱮ ᱚᱱᱟ ᱠᱚ ᱫᱟᱨᱮ ᱠᱚ ᱡᱩᱫᱤ ᱵᱚᱱ ᱨᱚᱦᱚᱭ ᱤᱫᱤᱭᱟ, ᱚᱱᱟᱜᱮ ᱟᱹᱰᱤ ᱱᱟᱯᱟᱭᱚᱜ ᱛᱟᱵᱚᱱᱟ ᱥᱮ ᱪᱮᱫ?
ᱚᱱᱟ ᱢᱟ ᱮᱠᱟᱞ ᱥᱟᱹᱨᱤ ᱠᱟᱛᱷᱟ ᱠᱟᱱ ᱜᱮᱭᱟ᱾ ᱟᱵᱚ ᱡᱟᱸᱦᱟ ᱠᱚ ᱵᱟᱝ ᱛᱟᱦᱮᱱ ᱛᱟᱵᱚᱱᱟ ᱾ ᱥᱮ ᱡᱟᱦᱟᱸ ᱠᱚ ᱦᱟᱹᱯᱤᱫ ᱤᱫᱤᱭᱮᱫ ᱠᱟᱱᱟ ᱵᱚᱱ ᱟᱵᱚ ᱟᱵᱚ ᱞᱮᱠᱟ ᱛᱮᱜᱮ ᱾ ᱚᱱᱟ ᱠᱚ ᱫᱚ ᱡᱩᱫᱤ ᱟᱵᱚ ᱜᱮᱵᱚ ᱡᱤᱭᱟᱹᱲ ᱫᱚᱦᱚᱭᱟ ᱮᱸᱰᱮᱠᱷᱟᱱ ᱫᱚ ᱟᱵᱚ ᱠᱚᱣᱟᱜ ᱥᱟᱶᱛᱟ ᱜᱮ ᱥᱮ ᱟᱵᱚᱣᱟᱜ ᱡᱟᱦᱟᱸ ᱥᱟᱶᱛᱟ ᱨᱮᱱᱟᱜ ᱟᱹᱨᱤ ᱞᱮᱠᱟᱛᱮ ᱥᱟᱱᱟᱢᱟᱜ ᱠᱚᱜᱮ ᱚᱱᱟ ᱫᱚ ᱡᱤᱭᱟᱹᱲ ᱛᱟᱦᱮᱸ ᱤᱫᱤᱜ ᱜᱮᱭᱟ ᱚᱱᱟ ᱞᱟᱹᱜᱤᱫ ᱫᱚ ᱟᱹᱰᱤ ᱱᱤᱡᱮ ᱟᱯᱱᱟᱨ ᱜᱮ ᱚᱱᱟ ᱠᱚ ᱫᱚ ᱧᱮᱞ ᱞᱟᱜᱟᱜᱼᱟ ᱥᱮ ᱟᱯᱱᱟᱨ ᱛᱮᱜᱮ ᱚᱱᱟ ᱠᱚᱫᱚ ᱵᱟᱧᱪᱟᱣ ᱫᱚᱦᱚᱭ ᱨᱮᱱᱟᱜ ᱢᱤᱫᱴᱮᱱ ᱨᱤᱠᱟᱹ ᱦᱟᱛᱟᱣ ᱞᱟᱜᱟᱜᱼᱟ ᱥᱮ ᱠᱮᱨᱤᱭᱟᱹ ᱦᱟ ᱦᱟᱛᱟᱣ ᱞᱟᱜᱟᱜᱼᱟ ᱡᱟᱦᱟᱸ ᱛᱮᱫᱚ ᱡᱩᱫᱤ ᱱᱚᱝᱠᱟ ᱚᱵᱚᱥᱛᱟ ᱨᱮ ᱛᱟᱭᱚᱢᱟ ᱦᱟᱸ ᱟᱯᱮ ᱦᱟᱯᱮᱱ ᱫᱤᱱ ᱧᱮᱞ ᱦᱚᱸ ᱱᱚᱝᱠᱟ ᱧᱮᱞᱚᱜᱼᱟ ᱵᱟᱝᱢᱟ ᱚᱱᱟ ᱫᱟᱨᱮ ᱠᱚᱫᱚ ᱥᱩᱫᱷᱩ ᱚᱞᱵᱮᱞ ᱨᱮᱜᱮ ᱛᱟᱦᱮᱸᱭ ᱱᱟ ᱢᱮᱱᱠᱷᱟᱱ ᱟᱵᱚ ᱯᱩᱨᱠᱤᱛ ᱨᱮᱫᱚ ᱚᱱᱟ ᱫᱟᱨᱮ ᱠᱚᱫᱚ ᱵᱟᱝᱵᱚ ᱧᱮᱞ ᱧᱟᱢᱟ ᱥᱮ ᱦᱟᱯᱮᱱ ᱫᱤᱱ ᱡᱟᱦᱟᱸᱭ ᱠᱚ-ᱠᱚ ᱦᱤᱡᱩᱜᱼᱟ ᱥᱮ ᱦᱟᱯᱮᱱ ᱫᱤᱱ ᱨᱮᱱ ᱯᱚᱝ ᱯᱚᱝᱜᱨᱟ ᱠᱚ ᱚᱱᱟ ᱠᱚᱫᱚ ᱵᱟᱝᱠᱚ ᱧᱮᱞ ᱵᱟᱠᱚ ᱧᱮᱞᱧᱟᱢᱟ ᱥᱮ ᱵᱟᱠᱚ ᱫᱤᱥᱟᱹᱭᱟ ᱚᱱᱟ ᱞᱟᱹᱜᱤᱫ ᱛᱮᱫᱚ ᱟᱵᱚ ᱠᱚᱜᱮ ᱚᱱᱟ ᱠᱚᱫᱚ, ᱡᱤᱭᱟᱹᱲ ᱫᱚᱦᱚ ᱠᱟᱜ, ᱥᱮ ᱨᱚᱦᱚᱭ ᱫᱚᱦᱚ ᱠᱟᱜ ᱞᱟᱹᱠᱛᱤ ᱠᱟᱱ ᱛᱟᱵᱚᱱᱟ ᱾
ᱦᱳᱭ
ᱟᱨ ᱫᱟᱨᱮ ᱱᱟᱹᱲᱤ ᱨᱮᱜᱮ ᱢᱟ ᱟᱵᱚ ᱥᱟᱱᱟᱢᱟᱜ ᱵᱚᱱ ᱧᱟᱢᱮᱜ ᱠᱟᱱᱟ᱾ ᱥᱮ ᱚᱱᱟ ᱦᱟᱛ ᱠᱷᱟᱹᱛᱤ ᱠᱷᱟᱹᱛᱤᱨᱜᱮ ᱟᱵᱚ ᱡᱩᱫᱤ ᱵᱚᱱ ᱧᱮᱞ ᱠᱷᱟᱱ ᱵᱟᱧᱪᱟᱣ ᱢᱮᱱᱟᱜ ᱵᱚᱱᱟ᱾ ᱚᱱᱟ ᱞᱟᱹᱜᱤᱫ ᱚ ᱡᱩᱫᱤ ᱟᱵᱚ ᱡᱟᱦᱟᱸ ᱠᱚ ᱟᱫᱚᱜ ᱠᱟᱱᱟ ᱥᱮ ᱡᱟᱸᱦᱟ ᱠᱚᱵᱚ ᱢᱟᱜ ᱜᱤᱰᱤ ᱠᱟᱜ ᱠᱟᱱᱟ᱾ ᱚᱱᱠᱟ ᱚᱱᱟ ᱠᱚ ᱫᱟᱨᱮ ᱞᱟᱹᱜᱤᱫ ᱛᱚ ᱵᱟᱝ ᱢᱮᱱᱠᱷᱟᱱ ᱥᱟᱱᱟᱢ ᱞᱮᱠᱟᱱᱟᱜ ᱫᱟᱨᱮ ᱞᱟᱹᱜᱤᱫ ᱜᱮ, ᱟᱵᱚ ᱫᱚ ᱡᱚᱜᱟᱣ ᱫᱚᱦᱚ ᱞᱟᱹᱠᱛᱤ ᱠᱟᱱ ᱛᱟᱵᱚᱱᱟ ᱾
ᱦᱳᱭ ᱟᱨ ᱱᱤᱛᱚᱜ ᱠᱚᱢᱟ ᱫᱟᱨᱮ ᱢᱟ ᱡᱷᱚᱛᱚ ᱜᱮ ᱟᱫᱚᱜ ᱠᱟᱱᱟ ᱾ ᱟᱨ ᱱᱚᱣᱟ ᱨᱮᱱᱟᱜ ᱚᱡᱮ ᱥᱟᱠᱟᱢ ᱛᱮᱫᱚ ᱢᱟ ᱟᱵᱚ ᱠᱚᱜᱮ ᱜᱮ ᱚᱱᱮ ᱡᱟᱦᱟᱸ ᱤᱭᱟᱹ ᱡᱤᱱᱤᱥᱵᱚᱱ ᱵᱮᱵᱚᱦᱟᱨ ᱫᱟ ᱾ ᱢᱟᱱᱮ ᱡᱟᱦᱟᱸ ᱫᱚ ᱚᱱᱟ ᱠᱷᱟᱹᱛᱤᱨ ᱯᱨᱚᱠᱤᱛᱤᱥᱮ ᱚᱱᱚᱱᱚᱲ ᱠᱚ ᱢᱟᱱᱮ ᱚᱱᱚᱲᱚᱞ ᱠᱚ ᱜᱩᱡᱩᱜ ᱠᱟᱱᱟ ᱾ ᱥᱮ ᱡᱟᱦᱟᱸ ᱫᱚ ᱫᱚᱠᱟᱱ ᱥᱮ ᱵᱟᱡᱟᱨ ᱠᱷᱚᱱ ᱡᱟᱸᱦᱟ ᱠᱚᱵᱚᱱ ᱟᱹᱜᱩᱭᱮᱫᱟ ᱯᱞᱟᱥᱴᱤᱠ ᱡᱤᱱᱤᱥ, ᱡᱟᱦᱟᱸ ᱯᱚᱞᱤᱛᱤᱱ ᱠᱚ ᱞᱟᱹᱭ ᱦᱚᱪᱚᱭᱫᱟ ᱦᱮᱸ ᱥᱮᱮ ᱚᱱᱟ ᱠᱚ ᱡᱤᱱᱤᱥ ᱢᱟᱛᱚ ᱵᱟᱹᱲᱤᱡ ᱡᱤᱱᱤᱥ ᱠᱟᱱᱟ ᱚᱱᱟ ᱠᱚ ᱡᱩᱫᱤ ᱵᱚᱱ ᱟᱵᱚ ᱵᱚᱱ ᱵᱚᱱ ᱤᱭᱟᱹ ᱫᱟᱲᱮᱭᱟᱜᱼᱟ ᱦᱟᱹᱯᱤᱫ ᱫᱟᱲᱮᱭᱟᱜᱼᱟ ᱵᱚᱱ᱾ ᱛᱮ ᱮᱠᱷᱟᱱ ᱫᱚ ᱟᱹᱰᱤᱜᱮ ᱱᱟᱯᱟᱭᱚᱜᱼᱟ᱾
ᱱᱚᱣᱟ ᱫᱚ ᱮᱠᱟᱞ ᱜᱮ ᱟᱹᱰᱤ ᱥᱟᱹᱨᱤᱱᱟᱜ ᱠᱟᱛᱷᱟ ᱠᱟᱱ ᱜᱮᱭᱟ ᱾ ᱥᱮ ᱟᱹᱰᱤ ᱱᱟᱯᱟᱭ ᱢᱤᱫᱴᱮᱱ ᱦᱩᱫᱤᱥ ᱜᱮᱢ ᱪᱟᱞ ᱠᱮᱜᱼᱟ ᱾ ᱡᱮ ᱚᱱᱟ ᱠᱚ ᱡᱤᱱᱤᱥ ᱠᱚᱫᱚ ᱡᱩᱫᱤ, ᱟᱵᱚ ᱵᱟᱹᱭ ᱵᱟᱹᱭ ᱛᱮᱵᱚᱱ ᱦᱟᱹᱯᱤᱫ ᱤᱫᱤᱭᱟ, ᱮᱸᱰᱮᱠᱷᱟᱱ ᱫᱚ ᱟᱵᱚᱣᱟᱜ ᱠᱚᱜᱮ ᱱᱟᱯᱟᱭᱚᱜ ᱛᱟᱵᱚᱱᱟ᱾ ᱟᱫᱚ ᱱᱚᱝ ᱚᱱᱠᱟ ᱦᱚᱸ ᱧᱮᱞᱚᱜ ᱠᱟᱱᱟ ᱾ ᱚᱱᱟ ᱫᱚ ᱡᱮ ᱡᱟᱸᱦᱟ ᱫᱚᱠᱚ ᱢᱮᱱᱟ ᱡᱩᱜᱽ ᱨᱮᱱᱟᱜ ᱚᱨᱥᱚᱝ, ᱡᱟᱦᱟᱸ ᱫᱚ ᱡᱟᱦᱟᱸ ᱞᱮᱠᱟ ᱪᱟᱞᱟᱣ ᱦᱤᱡᱩᱜ ᱠᱟᱱᱟ ᱾ ᱥᱮ ᱚᱠᱟ ᱞᱮᱠᱟ ᱠᱚᱫᱚ ᱯᱟᱨᱚᱢ ᱤᱫᱤᱜ ᱠᱟᱱᱟ ᱾ ᱚᱱᱟ ᱞᱮᱠᱟ ᱛᱮ ᱚᱱᱟ ᱨᱮᱱᱟᱜ ᱵᱮᱣᱦᱟᱨ ᱠᱚᱦᱚᱸ ᱡᱟᱹᱥᱛᱤ ᱤᱫᱤᱜ ᱠᱟᱱᱟ᱾ ᱟᱫᱚ ᱡᱩᱫᱤ ᱚᱱᱠᱟ ᱞᱮᱠᱟᱛᱮ ᱟᱵᱚ ᱟᱭᱢᱟ ᱥᱟᱸᱜᱮ ᱦᱚᱲ ᱥᱟᱶ ᱢᱤᱫ ᱥᱟᱶᱛᱮ ᱡᱩᱫᱤ ᱠᱤᱨᱭᱟᱹ ᱦᱟᱛᱟᱣ ᱠᱟᱛᱮᱫ ᱚᱱᱠᱟ ᱞᱮᱠᱟ ᱵᱮᱵᱚᱦᱟᱨ ᱠᱚ ᱵᱟᱝᱢᱟ ᱚᱱᱟ ᱠᱚᱫᱚ ᱵᱟᱵᱚ ᱵᱮᱵᱚᱦᱟᱨᱟ ᱾ ᱥᱮ ᱚᱱᱟ ᱠᱚᱫᱚ ᱮᱠᱟᱞᱜᱮ ᱵᱟᱝᱜᱮ ᱵᱮᱵᱚᱦᱟᱨ ᱤᱫᱤᱜᱼᱟ ᱾ ᱮᱸᱰᱮᱠᱷᱟᱱ ᱫᱚ ᱧᱮᱞᱚᱜᱚᱜᱼᱟ ᱡᱮ ᱵᱟᱡᱟᱨ ᱥᱟᱦᱟᱨ ᱨᱮ ᱚᱱᱟ ᱠᱚ ᱡᱤᱱᱤᱥ ᱨᱮᱱᱟᱜ ᱢᱟᱱᱮ ᱵᱟᱹᱲᱛᱤ ᱯᱩᱛᱷᱤ ᱪᱚᱞᱚᱱ ᱫᱚ ᱠᱚᱢ ᱤᱫᱤᱜᱼᱟ᱾ ᱟᱫᱚ ᱚᱱᱟ ᱚᱱᱟ ᱠᱚᱜᱮ ᱱᱟᱯᱟᱭ ᱠᱚᱜᱼᱟ᱾
ᱥᱟᱠᱟᱢ ᱥᱮ ᱯᱷᱩᱨᱩᱜ ᱨᱮᱱᱟᱜ ᱚᱱᱠᱟᱱ ᱡᱚ ᱡᱩᱫᱤ ᱡᱷᱚᱞᱟ ᱠᱚᱠᱚ ᱠᱚᱨᱟᱣ ᱟᱵᱚᱱ ᱠᱷᱟᱱ ᱾
ᱟᱫᱚ ᱜᱚᱢᱠᱮ ᱱᱚᱝᱠᱟ ᱧᱮᱞ ᱞᱮᱠᱷᱟᱱ ᱢᱟ ᱟᱵᱚ ᱥᱟᱶᱛᱟ ᱨᱮᱢᱟ ᱥᱮᱫᱟᱭ ᱠᱷᱚᱱᱟᱜ ᱜᱮ ᱥᱮ ᱥᱟᱨᱡᱚᱢ ᱯᱟᱛᱲᱟ ᱨᱮ, ᱥᱮ ᱯᱷᱩᱲᱩᱜ ᱨᱮ ᱟᱵᱚ ᱡᱟᱦᱟᱸ ᱫᱟᱠᱟ ᱵᱚ ᱡᱚᱢᱟ ᱾ ᱥᱮ ᱡᱟᱸᱦᱟ ᱞᱮᱠᱟ ᱛᱟᱸᱦᱮ ᱠᱟᱱ ᱛᱟᱵᱚᱱᱟ᱾ ᱚᱱᱟᱜᱮ ᱡᱩᱫᱤ ᱧᱮᱞᱚᱜ ᱠᱷᱟ ᱫᱚ ᱟᱹᱰᱤ ᱥᱚᱨᱮᱥᱱᱟᱜ ᱛᱟᱦᱮᱸ ᱠᱟᱱ ᱛᱟᱵᱚᱱᱟ᱾ ᱥᱮ ᱡᱚᱛᱚ ᱦᱳᱭ ᱦᱳᱭ
ᱟᱫᱚ ᱜᱚᱝᱠᱮ ᱟᱞᱟᱝ ᱟᱜ ᱚᱠᱛᱚ ᱠᱚᱦᱚ ᱧᱮᱞ ᱢᱮ, ᱵᱟᱹᱱᱩᱜ ᱦᱟᱛᱟᱲ ᱠᱟᱫ ᱛᱟᱞᱟᱝᱟ?
ᱧᱮᱞ ᱜᱮᱭᱟ ᱾ ᱟᱭᱢᱟ ᱥᱟᱸᱜᱮ ᱚᱠᱛᱚ ᱜᱮ ᱠᱷᱮᱢᱟᱣ ᱦᱩᱭᱱᱟ ᱟᱞᱟᱝ ᱛᱟᱞᱟᱨᱮ ᱟᱫᱚ ᱱᱟᱜ ᱠᱷᱟᱱ ᱛᱟᱭᱚᱢ ᱫᱟᱨᱟᱢ ᱵᱮᱥ ᱴᱷᱤᱠᱛᱮ ᱟᱨᱚ ᱜᱟᱞᱢᱟᱨᱟᱣ ᱦᱩᱭᱩᱜᱼᱟ᱾ ᱦᱳᱭ ᱥᱮ?
ᱪᱚ ᱵᱟᱞᱟᱝ ᱨᱚᱯᱚᱲ ᱠᱚᱣᱟ ᱢᱮᱱᱠᱷᱟᱱ ᱚᱠᱛᱚ ᱠᱚᱞᱟᱝ ᱧᱟᱢ ᱞᱮᱠᱷᱟᱱ ᱵᱟᱞᱟᱝ ᱨᱚᱯᱚᱲ ᱵᱟᱲᱟᱜᱼᱟ᱾ ᱥᱮ ᱪᱮ?
ᱦᱳᱭ ᱴᱷᱤᱠ ᱜᱮᱭᱟ, ᱢᱟ ᱛᱟᱦᱚᱞᱮ ᱜᱚᱢᱠᱮ ᱫᱚᱦᱚ ᱦᱩᱭᱩᱜ ᱠᱟᱱᱟ ᱦᱳᱭ ᱾